ᱡᱚᱦᱟᱨ ᱦᱮᱸ ᱜᱚᱢᱠᱮ ᱟᱸᱡᱚᱢᱚᱜ ᱠᱟᱱᱟ ᱡᱚᱦᱟᱨ ᱜᱮ ᱜᱚᱢᱠᱮ
ᱦᱮᱸ ᱡᱚᱦᱟᱨ ᱜᱮ
ᱛᱟᱦᱚᱞᱮ ᱜᱚᱝᱠᱮ ᱱᱮᱛᱟᱨ ᱢᱟ ᱪᱟᱥ ᱫᱤᱱ ᱦᱮᱡ ᱮᱱᱟ ᱟᱨ ᱪᱟᱥ ᱟᱵᱟᱫ ᱠᱚ ᱛᱤᱱᱟᱹᱜ ᱫᱷᱟᱹᱨᱤᱡ ᱯᱮ ᱟᱨ ᱛᱱᱟᱹᱜ
ᱪᱟᱥ ᱮᱭ ᱟᱨᱟᱢᱵᱷᱚ ᱦᱩᱭ ᱟᱠᱟᱱᱟ ᱢᱟᱱᱮ ᱮᱭ ᱥᱩᱨᱩ ᱟᱠᱟᱱᱟ ᱛᱮᱦᱤᱧ ᱠᱷᱚᱱ ᱜᱮ ᱨᱚᱦᱚᱭ ᱦᱩᱭᱩᱜ ᱠᱟᱱᱟ ᱛᱮᱦᱤᱧ ᱠᱤᱪᱷᱩ ᱠᱷᱮᱛ ᱨᱚᱦᱚᱭ ᱦᱩᱭ ᱟᱠᱟᱱᱟ ᱛᱟᱯᱚᱨᱮ ᱟᱞᱮ ᱱᱚᱛᱮ ᱫᱚ ᱥᱮᱨᱚᱠᱚᱢ ᱞᱟᱦᱟᱛᱮ ᱵᱟᱭ ᱫᱟᱜ ᱟᱠᱟᱫᱟ ᱛᱟᱦᱞᱮ ᱛᱚᱞᱟ ᱠᱚᱦᱚᱸ ᱡᱷᱚᱛᱚ ᱫᱮᱨᱤ ᱠᱟᱛᱮᱫ ᱠᱚ ᱜᱤᱰᱤ ᱟᱠᱟᱫᱟ ᱛᱟᱦᱞᱮ ᱠᱟᱹᱴᱤᱡ ᱫᱮᱨᱤᱭ ᱜᱮᱭᱟ ᱟᱞᱮ ᱥᱮᱫ ᱫᱚ ᱟᱨ ᱟᱯᱮ ᱚᱱᱛᱮ ᱫᱚ ᱨᱚᱦᱚᱭ ᱦᱳᱭᱳᱜ ᱠᱟᱱᱟ ᱥᱮ ᱵᱟᱝ ᱛᱟᱦᱞᱮ
ᱜᱚᱢᱠᱮ ᱟᱞᱮ ᱢᱟ ᱦᱚᱞᱟ ᱢᱟᱫᱷᱮᱨ ᱜᱮ ᱪᱟᱞᱟᱣ ᱪᱟᱨᱟ ᱞᱮ ᱜᱤᱲᱤ ᱟᱠᱟᱫᱟ ᱟᱨ ᱫᱟᱜ ᱢᱟ ᱮᱢᱚᱱᱮ ᱫᱟᱜ ᱮᱫᱟ ᱟᱥᱟ ᱪᱷᱟᱲᱟ ᱦᱚᱸ ᱵᱩᱡᱷᱟᱹᱜ ᱠᱟᱱᱟ ᱮᱱᱛᱮ ᱨᱮᱦᱚᱸ ᱯᱨᱚᱛᱮᱠ ᱵᱚᱪᱷᱚᱨ ᱜᱮ ᱟᱞᱮ ᱥᱮᱫ ᱫᱚ ᱫᱤᱱ ᱛᱮᱜᱮ ᱨᱚᱦᱚᱭ ᱦᱩᱭᱩᱜ ᱜᱮᱭᱟ ᱠᱮᱱᱮᱞᱟᱜ ᱠᱚ ᱛᱟᱭᱚᱢ ᱵᱷᱚᱨᱥᱟ ᱛᱮ ᱛᱟᱦᱮᱱᱟᱞᱮ ᱛᱚ ᱟᱫᱚ ᱫᱮᱠᱷᱤ ᱪᱮᱫ ᱪᱤᱠᱟᱹᱭᱮᱫᱟ ᱱᱮᱥ ᱫᱚ ᱠᱟᱹᱴᱤᱡ ᱵᱚᱨᱥᱟ ᱦᱚᱸ ᱠᱚᱢ ᱜᱮ ᱵᱩᱡᱷᱟᱹᱜ ᱠᱟᱱᱟ
ᱟᱪᱪᱷᱟ
ᱟᱨ
ᱢᱟᱱᱮ ᱟᱯᱮ ᱥᱮᱨᱢᱟ ᱫᱟᱜ ᱛᱮᱯᱮ ᱨᱚᱦᱚᱭ ᱜᱮᱭᱟ ᱥᱮ
ᱥᱮᱨᱢᱟ ᱫᱟᱜ ᱛᱮᱜᱮ ᱡᱟᱹᱥᱛᱤ ᱠᱟᱭᱛᱮᱞᱮ ᱨᱚᱦᱚᱭᱟ ᱟᱨ ᱠᱤᱪᱷᱩ ᱜᱟᱱ ᱫᱚ ᱠᱮᱱᱮᱞ ᱫᱟᱜ ᱛᱮᱦᱚᱸ ᱞᱮ ᱨᱚᱦᱚᱭ ᱜᱮᱭᱟ ᱟᱯᱮ ᱫᱚ ᱠᱮᱱᱮᱞ ᱠᱚ ᱵᱟᱭ ᱧᱟᱢ ᱯᱮᱭᱟ
ᱵᱟᱝ ᱠᱮᱱᱮᱞ ᱦᱚᱸᱞᱮ ᱧᱟᱢ ᱜᱮᱭᱟ ᱛᱟᱨᱯᱮ ᱮᱢᱱᱤ ᱯᱟᱢ ᱢᱤᱱᱤ ᱠᱚ ᱦᱚᱸ ᱢᱮᱱᱟᱜ ᱜᱮᱭᱟ ᱛᱟᱦᱚᱞᱮ ᱢᱤᱫᱴᱟᱜ ᱵᱚᱲᱚ ᱡᱷᱟᱨᱱᱟ ᱢᱮᱱᱟᱜ ᱛᱟᱞᱮᱭᱟ ᱛᱟᱦᱚᱞᱮ ᱚᱱᱟ ᱠᱟᱹᱴᱤᱡ ᱛᱚᱞ ᱦᱩᱭ ᱟᱠᱟᱱᱟ ᱵᱷᱟᱜᱮ ᱴᱷᱤᱠ ᱥᱟᱨᱟ ᱵᱚᱪᱷᱚᱨ ᱫᱟᱜ ᱛᱟᱦᱮᱱ ᱜᱮᱭᱟ ᱟᱨ ᱥᱤᱡᱤᱱ ᱨᱮ ᱠᱮᱱᱮᱞ ᱫᱟᱜ ᱠᱚ ᱟᱲᱟᱜ ᱜᱮᱭᱟ ᱪᱟᱥ ᱥᱚᱢᱚᱭ ᱢᱟᱱᱮ ᱪᱟᱥ ᱞᱟᱹᱜᱤᱫ ᱥᱮᱨᱚᱠᱚᱢ ᱚᱥᱩᱵᱤᱫᱷᱟ ᱫᱚ ᱵᱟᱝ ᱦᱩᱭᱩᱜ ᱜᱮᱭᱟ ᱫᱟᱜ ᱨᱮᱱᱟᱜ
ᱚ ᱛᱟᱦᱚᱞᱮ ᱟᱯᱮ ᱥᱮᱫ ᱫᱚ ᱚᱥᱩᱵᱤᱫᱷᱟ ᱵᱟᱹᱱᱩᱜᱼᱟ ᱜᱚᱢᱠᱮ ᱟᱞᱮᱥᱮᱫ ᱢᱟ ᱫᱚ ᱫᱚᱢᱮ
ᱨᱚᱲ ᱠᱟᱹᱴᱤᱡ ᱰᱤᱥᱴᱟᱵᱚᱜ ᱠᱟᱱ ᱛᱟᱵᱤᱱᱟ᱾
ᱜᱚᱢᱠᱮ ᱯᱩᱨᱟᱹ ᱤᱧ ᱢᱟ ᱢᱟᱴ ᱨᱮ ᱢᱤᱱᱟᱹᱧᱟ ᱟᱞᱮ ᱥᱮᱫ ᱢᱟ ᱤᱧ ᱚᱲᱟᱜ ᱜᱮ ᱜᱤᱛᱩᱡ ᱠᱟᱛᱮ ᱵᱤᱥᱚᱠᱟᱯ ᱣᱟᱞᱰ ᱠᱟᱯ ᱞᱤᱧ ᱧᱮᱞᱮᱫ ᱛᱟᱦᱮᱸᱜᱼᱟ᱾ ᱟᱨ ᱱᱤᱛᱚᱜ ᱢᱟᱴᱷᱤᱧ ᱦᱮᱡ ᱟᱠᱟᱱᱟ ᱯᱩᱨᱟᱹ
ᱦᱮᱸ ᱱᱤᱛᱚᱜ ᱟᱸᱡᱚᱢᱚᱜ ᱠᱟᱱᱟ ᱛᱟᱦᱚᱞᱮ ᱵᱚᱪᱷᱚᱨ ᱨᱮ ᱛᱤᱱ ᱵᱟᱨ ᱯᱮ ᱪᱟᱥ ᱜᱮᱭᱟ ᱦᱳᱲᱳ
ᱜᱚᱢᱠᱮ ᱟᱞᱮᱢ ᱪᱟᱥ ᱟᱞᱮ ᱢᱤᱫ ᱫᱷᱟᱣ ᱟᱨ ᱢᱤᱱᱤ ᱠᱚ ᱛᱟᱦᱮᱱ ᱠᱷᱟᱱ ᱵᱟᱨ ᱫᱷᱟᱣ ᱜᱮ
ᱟᱪᱪᱷᱟ ᱥᱚᱵᱽᱡᱤ ᱠᱚ ᱪᱟᱥ ᱵᱟᱲᱟ ᱦᱳᱭᱳᱜ ᱜᱮᱭᱟ ᱥᱮ ᱵᱟᱝ?.
ᱥᱚᱵᱽᱡᱤ ᱠᱚ ᱦᱩᱭᱩᱜ ᱜᱮᱭᱟ ᱜᱚᱢᱠᱮ ᱟᱯᱮ ᱛᱤᱱ ᱫᱷᱟᱣᱯᱮ ᱪᱟᱥᱟ ᱦᱳᱲᱳ ᱠᱚ
ᱦᱮᱸ ᱟᱞᱮ ᱫᱚ ᱵᱟᱨᱫᱷᱟᱣ ᱜᱮ ᱦᱳᱭᱳᱜ ᱜᱮᱭᱟ ᱢᱟᱱᱮ ᱵᱚᱪᱷᱚᱨ ᱨᱮ ᱵᱟᱨᱫᱷᱟᱣ ᱜᱮ ᱦᱳᱭᱳᱜ ᱜᱮᱭᱟ ᱢᱟᱱᱮ ᱫᱟᱜ ᱨᱮᱱᱟᱜ ᱫᱚ ᱥᱮᱨᱚᱠᱚᱢ ᱚᱥᱩᱵᱤᱫᱟ ᱵᱟᱝ ᱦᱩᱭᱩᱜ ᱜᱮᱭᱟ ᱛᱟᱦᱞᱮ ᱵᱟᱨᱫᱷᱟᱣ ᱜᱮ ᱪᱟᱥ ᱛᱟᱯᱚᱨᱮ ᱡᱟᱦᱟᱸ ᱜᱚᱰᱟ ᱠᱚ ᱛᱟᱦᱮᱱ ᱠᱟᱱᱟ ᱚᱱᱟ ᱠᱚᱨᱮ ᱫᱚ ᱥᱚᱵᱽᱡᱤ ᱠᱚ ᱪᱟᱥ ᱦᱩᱭᱩᱜ ᱜᱮᱭᱟ ᱥᱤᱡᱤᱱ ᱨᱮ ᱡᱟᱦᱟᱸ ᱥᱚᱵᱽᱡᱤ ᱠᱚ ᱧᱟᱢᱚᱜᱼᱟ ᱚᱱᱟ ᱦᱚᱸ ᱪᱟᱥ ᱦᱩᱭᱩᱜ ᱜᱮᱭᱟ
ᱪᱮᱫ ᱥᱚᱵᱽᱡᱤ ᱠᱚᱯᱮ ᱪᱟᱥᱟ ᱜᱚᱢᱜᱮ ᱟᱞᱮ ᱢᱟ ᱵᱮᱸᱜᱟᱲ ᱠᱚ ᱡᱷᱤᱸᱜᱟᱹ ᱠᱚ ᱠᱩᱫᱽᱨᱤ ᱠᱚ ᱚᱱᱟ ᱠᱚᱜᱮ ᱪᱟᱥ ᱜᱮᱭᱟᱞᱮ ᱡᱟᱹᱥᱛᱤ ᱜᱮ ᱟᱨ ᱱᱤᱛᱳᱜ ᱵᱚᱨᱥᱟ ᱨᱮᱜᱮ ᱡᱟᱹᱥᱛᱤ ᱧᱮᱞᱚᱜᱼᱟ ᱢᱟᱱᱮ ᱮᱢᱱᱤ ᱫᱟᱜ ᱯᱟᱸᱡᱟᱣ ᱫᱟᱜ ᱠᱚ ᱵᱟᱝ ᱛᱟᱦᱮᱱ ᱜᱮᱭᱟ ᱛᱚ ᱛᱟᱭ
ᱦᱮᱸ ᱦᱮᱸ ᱦᱮᱸ ᱟᱵᱤᱱ ᱡᱟᱦᱟᱸ ᱵᱤᱱ ᱞᱟᱹᱭ ᱠᱮᱫᱟ ᱚᱱᱟ ᱠᱚ ᱟᱞᱮ ᱪᱟᱥ ᱜᱮᱭᱟ ᱛᱟᱨᱯᱚᱨᱮ ᱟᱹᱞᱩ ᱥᱤᱡᱤᱱ ᱟᱞᱩ ᱠᱚ ᱪᱟᱥ ᱦᱩᱭᱩᱜ ᱜᱮᱭᱟ ᱠᱚᱸᱰᱷᱟ ᱠᱚ ᱦᱚᱛᱚᱫ ᱠᱚ ᱴᱚᱢᱮᱴᱳ ᱠᱚ ᱛᱟᱨ ᱯᱚᱨᱮ ᱢᱟᱹᱨᱤᱪ ᱛᱮᱜᱮ ᱥᱩᱨᱩ ᱠᱚᱨᱮ ᱠᱟᱪᱟ ᱞᱚᱝᱠᱟ ᱚᱱᱠᱟ ᱤᱭᱟᱹ ᱢᱟᱱᱮ ᱦᱚᱛᱚᱫ ᱠᱚ ᱟᱹᱰᱤ ᱠᱤᱡᱟ ᱥᱚᱵᱽᱡᱤ ᱠᱟᱱᱟ ᱵᱚᱨᱵᱚᱴᱤ ᱠᱚ᱾ ᱢᱩᱞᱟᱹ ᱠᱚ ᱢᱟᱱᱮ ᱡᱷᱚᱛᱚ ᱜᱮ ᱪᱟᱥ ᱦᱩᱭᱩᱜ ᱜᱮᱭᱟ᱾ ᱢᱟᱱᱮ ᱡᱟ ᱡᱟ ᱥᱤᱡᱤᱱ ᱨᱮ ᱡᱟᱦᱟᱸ ᱠᱚ ᱦᱳᱭᱳᱜᱼᱟ᱾ ᱦᱮᱸ ᱚᱱᱟ ᱠᱚ ᱫᱚ ᱡᱷᱚᱛᱚ ᱜᱮ ᱪᱟᱥ ᱦᱩᱭᱩᱜ ᱜᱮᱭᱟ᱾
ᱟᱨ ᱵᱟᱲᱜᱮ ᱠᱚᱨᱮ ᱫᱚ ᱪᱮᱫ ᱠᱚᱯᱮ ᱪᱟᱥᱼᱟ ᱵᱟᱲᱜᱤ ᱪᱟᱥ ᱠᱚ ᱛᱟᱦᱮᱱ ᱜᱮᱭᱟ ᱛᱚ ᱵᱚᱨᱥᱟ ᱨᱮᱫᱚ ᱵᱟᱲᱜᱮ ᱢᱟᱱᱮ ᱚᱱᱮ ᱡᱷᱟᱴᱟ ᱠᱚᱨᱮ ᱥᱮ ᱚᱲᱟᱜ ᱥᱩᱨ ᱠᱚᱨᱮ ᱫᱟᱜ ᱫᱟᱹᱨ ᱚᱲᱟᱜ ᱥᱩᱨ ᱠᱚᱨᱮ ᱡᱟᱦᱟᱸᱭ ᱠᱚ ᱠᱟᱹᱴᱤᱡ ᱱᱟᱥᱮᱱᱟᱜ ᱜᱮᱣ ᱠᱟᱛᱮᱫ,
ᱦᱮᱸ ᱦᱮᱸ ᱵᱩᱡ ᱫᱟᱞᱤᱧ ᱚᱱᱟ ᱠᱚᱨᱮ ᱵᱮᱥᱤᱨ ᱵᱷᱟᱜᱽᱼᱼ ᱵᱮᱥᱤᱨ ᱵᱷᱟᱜᱽ ᱯᱩᱨᱟᱹᱭ ᱠᱚ ᱨᱚᱦᱚᱭ ᱜᱮ ᱦᱩᱭᱩᱜ ᱜᱮᱭᱟ ᱛᱟᱦᱚᱞᱮ ᱚᱱᱟ ᱠᱚᱨᱮ ᱢᱟᱪᱟ ᱠᱟᱛᱮ ᱛᱟᱦᱮᱱ ᱜᱮᱭᱟ ᱯᱩᱨᱟᱹᱭ ᱠᱚ ᱟᱨ ᱦᱚᱛᱚᱫ ᱡᱮ ᱦᱮᱸ ᱠᱩᱸᱫᱽᱨᱤ ᱠᱚ ᱛᱟᱯᱚᱨᱮ ᱡᱟᱦᱟᱸ ᱦᱚᱛᱚᱫ ᱠᱟᱹᱴᱤᱡ ᱚᱱᱟ ᱢᱟᱪᱟ ᱜᱟᱱᱚᱜᱼᱟ ᱚᱱᱠᱟᱱᱟᱜ ᱦᱚᱛᱚ ᱦᱚᱛᱚᱫ ᱨᱚᱦᱚᱭ ᱜᱮ ᱦᱩᱭᱩᱜᱼᱟ ᱟᱨ ᱥᱩᱨ ᱠᱚᱨᱮᱫ ᱫᱚ ᱢᱟᱪᱟ ᱜᱟᱱᱚᱜ ᱢᱟ ᱚᱱᱠᱟᱱᱟᱜ
ᱛᱟᱦᱚᱞᱮ ᱟᱨ ᱱᱚᱣᱟ ᱵᱤᱨ ᱠᱚ ᱢᱮᱱᱟᱜ ᱜᱮᱭᱟ ᱟᱯᱮᱥᱮᱫ?.
ᱦᱮᱸ ᱟᱞᱮ ᱥᱩᱨ ᱨᱮᱜᱮ ᱵᱤᱨ ᱢᱮᱱᱟᱜᱼᱟ᱾
ᱦᱟᱹᱛᱤ ᱠᱚ ᱛᱟᱦᱮᱱ ᱜᱮᱭᱟ ᱠᱚ ᱛᱤᱱᱟᱹᱜ ᱡᱳᱨ ᱜᱮ ᱟᱭᱢᱟᱻ ᱟ ᱡᱳᱨ ᱡᱟᱹᱥᱛᱤ ᱠᱚ ᱦᱮᱱᱟᱜ ᱠᱚᱛᱟᱞᱮᱭᱟ ᱦᱤᱡᱩᱜ ᱜᱮᱭᱟ ᱠᱚ ᱟᱨ ᱵᱚᱨᱥᱟ ᱫᱤᱱ ᱢᱟ ᱢᱤᱫ ᱫᱷᱟᱣ ᱚᱱᱠᱟᱛᱮ ᱫᱚᱞ ᱠᱚᱦᱚᱸ ᱠᱚ ᱦᱤᱡᱩᱜ ᱜᱮᱭᱟ ᱞᱟᱜ ᱠᱚ ᱜᱮᱭᱟᱞᱮ᱾ ᱤᱧ ᱫᱚ ᱛᱷᱚᱲᱤ ᱢᱟᱱᱮ ᱤᱧ ᱫᱚ ᱵᱮᱥᱤ ᱡᱟᱹᱥᱛᱤ ᱠᱟᱭᱛᱮ ᱵᱟᱹᱧ ᱪᱟᱞᱟᱜ ᱜᱮᱭᱟ ᱱᱮᱛᱟᱨ ᱫᱚ᱾ ᱪᱟᱞᱟᱜ ᱜᱮᱭᱟ ᱠᱚ
ᱟᱪᱪᱷᱟ ᱾ ᱚ ᱟᱞᱮᱥᱮᱫ ᱞᱟᱦᱟᱛᱮ ᱦᱟᱹᱛᱤ ᱠᱚ ᱦᱤᱡᱩᱜ ᱠᱟᱱ ᱛᱟᱭ ᱢᱟᱱᱮ ᱟᱨ ᱞᱟᱦᱟᱛᱮ ᱵᱤᱢᱟ ᱯᱟᱸᱪ ᱪᱷᱚ ᱵᱚᱪᱷᱚᱨ ᱞᱟᱦᱟ ᱾ ᱢᱟᱱᱮ ᱯᱨᱚᱛᱤ ᱵᱚᱪᱷᱚᱨ ᱨᱮ ᱠᱚ ᱦᱤᱡᱩᱜ ᱠᱟᱱᱟ ᱢᱤᱫᱴᱟᱝ ᱨᱮᱦᱚᱸᱚᱭ ᱦᱤᱡᱩᱜ ᱜᱮᱭᱟ ᱟᱞᱮ ᱟᱹᱛᱩ ᱫᱚ ᱾ ᱛᱚ ᱱᱮᱛᱟᱨ ᱯᱮ ᱯᱩᱱ ᱵᱚᱪᱷᱚᱨ ᱧᱮᱞᱚᱜ ᱠᱟᱱᱟ ᱦᱟᱹᱛᱤ ᱟᱞᱮ ᱟ ᱟᱹᱛᱩᱳ ᱨᱮᱫᱚ ᱵᱟᱝᱠᱚ ᱦᱮᱡ ᱟᱠᱟᱱᱟ ᱾ ᱟᱞᱮ ᱱᱤᱭᱟᱹ ᱵᱤᱨ ᱫᱚ ᱵᱟᱝᱠᱚ ᱦᱮᱡ ᱟᱠᱟᱱᱟ ᱛᱚ ᱟᱞᱮ ᱱᱤᱭᱟᱹ ᱥᱩᱨ ᱥᱩᱯᱩᱨ ᱠᱚᱫᱚ ᱠᱚ ᱦᱮᱡ ᱟᱠᱟᱱᱟ ᱠᱤᱱᱛᱩ ᱟᱞᱮ ᱱᱚᱸᱰᱮ ᱫᱚ ᱵᱟᱝᱠᱚ ᱦᱮᱡ ᱟᱠᱟᱱᱟ᱾
ᱟᱞᱮ ᱥᱮᱫᱢᱟ ᱫᱚᱢᱮ ᱠᱚ ᱦᱤᱡᱩᱜᱼᱟ ᱟᱞᱮ ᱢᱟᱴᱷ ᱨᱮᱫᱚ ᱯᱨᱚᱛᱤ ᱵᱚᱪᱷᱚᱨ ᱠᱚ ᱦᱤᱡᱩᱜᱼᱟ।
ᱟᱪᱪᱷᱟ
ᱛᱟᱦᱚᱞᱮ ᱯᱩᱴᱠᱟᱹᱭ ᱪᱠᱼᱟ ᱱᱤᱭᱟᱹ ᱫᱷᱟᱣ ᱫᱚ᱾ ᱜᱚᱢᱠᱮ,
ᱦᱮᱸ ᱟᱞᱮᱥᱮᱫ ᱫᱚ ᱟᱹᱰᱤ ᱡᱟᱹᱥᱛᱤ ᱜᱮ ᱦᱮᱸ ᱟᱞᱮᱥᱮᱫ ᱫᱚ ᱟᱹᱰᱤ ᱡᱟᱹᱥᱛᱤ ᱜᱮ ᱚᱢᱚᱱᱚᱜ ᱠᱟᱱᱟ। ᱢᱟᱱᱮ ᱩᱫ ᱯᱩᱴᱠᱟᱹ ᱛᱟᱯᱚᱨᱮ ᱛᱚᱨᱭᱟᱞ ᱩᱫ ᱯᱟᱴᱠᱟ ᱩᱫ ᱠᱚ ᱡᱟᱦᱟᱸ ᱢᱮᱱᱟᱜ-ᱟ ᱚᱱᱟ ᱫᱚ ᱵᱷᱟᱜᱤ ᱜᱮ ᱚᱢᱚᱱᱚᱜ ᱼᱼ ᱟᱹᱰᱤ ᱦᱚᱲ ᱠᱚ ᱦᱟᱞᱟᱝ ᱮᱫᱟ ᱥᱚᱢᱚᱭ ᱢᱮᱱᱟᱜ ᱛᱟᱠᱚᱣᱟ ᱛᱟᱦᱚᱞᱮ ᱩᱱᱠᱩ ᱫᱟᱠᱟ ᱡᱚᱢ ᱠᱟᱛᱮ ᱠᱚ ᱪᱟᱞᱟᱜ ᱠᱟᱱᱟ ᱢᱟᱱᱮ ᱥᱟᱨᱟᱥᱤᱝ ᱵᱤᱨ ᱨᱮᱠᱚ ᱛᱟᱦᱮᱱ ᱠᱟᱱᱟ᱾ ᱢᱟᱱᱮ ᱯᱩᱴᱠᱟᱹ ᱵᱮᱥᱤ ᱠᱚ ᱦᱟᱞᱟᱝᱮᱫ ᱠᱚᱣᱟ ᱾
ᱜᱚᱝᱠᱮ ᱟᱫᱚ ᱠᱚ ᱟᱠᱷᱨᱤᱧ ᱠᱚᱜᱮᱭᱟ ᱥᱮ ᱪᱮᱫᱞᱮᱠᱟ ᱵᱟᱡ ᱟᱨ ᱫᱚᱨ ᱠᱚ ᱪᱮᱫᱞᱮ ᱞᱮᱠᱟ ᱪᱮᱫ? ᱚᱠᱟᱥᱮᱫ ᱵᱮᱯᱥᱤᱠ ᱠᱚ ᱦᱤᱡᱩᱜ-ᱟ ᱟᱯᱮᱥᱮᱫ ᱚᱱᱟ
ᱢᱟᱱᱮ ᱡᱟᱦᱟᱸᱭ ᱵᱮᱥᱤ ᱥᱚᱢᱚᱭ ᱠᱟᱛᱮ ᱠᱚ ᱦᱟᱞᱟᱝᱮᱫ ᱠᱚᱣᱟ᱾ ᱩᱱᱠᱩ ᱫᱚ ᱩᱫᱽᱫᱮᱥᱥᱚ ᱛᱟᱦᱮᱱ ᱛᱟᱠᱚᱣᱟ ᱟᱞᱮ ᱞᱮ ᱟᱠᱷᱨᱤᱧ ᱠᱚᱣᱟ ᱟᱨ ᱯᱟᱹᱭᱠᱟᱹᱨᱤ ᱫᱚ ᱥᱮᱛᱟᱜ ᱵᱟᱡᱟᱨ ᱠᱚ ᱦᱤᱡᱩᱜ ᱠᱟᱱ ᱜᱮᱭᱟ ᱤᱫᱤ ᱵᱟᱝ ᱦᱩᱭᱩᱜᱼᱟ ᱵᱟᱡᱟᱨ ᱡᱮ ᱵᱟᱡᱟᱨ ᱤᱫᱤ ᱦᱩᱭᱩᱜᱼᱟ ᱚᱱᱠᱟ ᱫᱚ ᱵᱟᱝ᱾ ᱦᱟᱞᱟᱝ ᱟᱹᱜᱩ ᱞᱮᱠᱷᱟᱱ ᱯᱟᱹᱭᱠᱟᱹᱨ ᱠᱚ ᱦᱤᱡᱩᱜ ᱠᱟᱱᱟ ᱚᱲᱟᱜ ᱛᱮ ᱥᱮᱛᱟᱜ ᱠᱚ ᱦᱤᱡᱩᱜ ᱠᱟᱱᱟ ᱢᱟᱡᱟᱱ ᱦᱚᱸ᱾ ᱮᱠᱷᱚᱱ ᱯᱷᱩᱴᱠᱟᱹ ᱡᱮᱢᱚᱱ ᱢᱚᱴᱟᱢᱩᱴᱤ ᱪᱟᱨᱥᱚ ᱴᱟᱠᱟ ᱠᱮᱡᱤ ᱠᱚ ᱦᱟᱛᱟᱣ ᱮᱫᱟ᱾ ᱛᱟᱯᱚᱨᱮ ᱵᱟᱡᱟᱨ ᱠᱚᱨᱮ ᱫᱚ ᱵᱮᱥᱤ ᱫᱟᱢ ᱛᱮᱠᱚ ᱟᱠᱷᱨᱤᱧ ᱮᱫᱟ᱾
ᱟᱞᱮ ᱥᱮᱫ ᱢᱟ ᱱᱚᱣᱟ ᱠᱚᱨᱮ ᱡᱟᱦᱟᱸ ᱥᱟᱭᱤᱰ ᱟᱛᱩ ᱠᱚᱨᱮ ᱠᱚ ᱦᱟᱛᱟᱣ ᱠᱚᱣᱟ ᱫᱩᱥᱠᱟ ᱠᱷᱚᱱ ᱵᱟᱝ ᱠᱚ ᱨᱟᱠᱟᱵ ᱜᱮᱭᱟ ᱟᱯᱮ ᱥᱮᱫ ᱪᱟᱨᱥᱚ ᱴᱟᱠᱟ ᱵᱷᱟᱜᱤ ᱫᱟᱢ ᱜᱮᱯᱮ ᱧᱟᱢᱮᱫ ᱜᱮᱭᱟ᱾ ᱟᱯᱮ ᱥᱮᱫ ᱜᱮ ᱵᱮᱯᱥᱤᱠ ᱜᱮ ᱡᱩᱫᱤ ᱟᱞᱮ ᱥᱮᱫ ᱠᱚ ᱦᱮᱡ ᱠᱚᱜ-ᱟ ᱱᱟᱯᱟᱭ ᱠᱚᱜ-ᱟ ᱡᱟᱹᱱᱤᱡ ᱟᱞᱤᱧ ᱧᱟᱢ
ᱟᱪᱪᱷᱟ ᱦᱮᱸ ᱫᱟᱢ ᱫᱚ ᱵᱷᱟᱜ ᱜᱮᱞᱮ ᱧᱟᱢ ᱮᱫᱟ ᱾ ᱛᱟᱯᱚᱨᱮ ᱢᱤᱫᱴᱟᱝ ᱵᱮᱯᱥᱤ ᱫᱚ ᱵᱟᱝ ᱛᱚ ᱢᱟᱱᱮ ᱯᱮᱭᱟ ᱯᱩᱱᱭᱟ ᱵᱮᱵᱥᱤ ᱠᱚ ᱦᱤᱡᱩᱜ ᱠᱟᱱᱟ ᱡᱟᱦᱟᱸᱭ ᱞᱟᱦᱟᱛᱮ ᱦᱤᱡᱩᱜ ᱠᱟᱱᱟ ᱡᱟᱦᱟᱸᱭ ᱫᱟᱢ ᱵᱮᱥᱤᱭ ᱦᱟᱛᱟᱣ ᱩᱱᱤ ᱩᱱᱤ ᱥᱮᱫ ᱜᱮ ᱵᱮᱥᱤ ᱠᱚᱢᱟᱭ ᱠᱟᱱᱟ।
ᱦᱩᱸ ᱦᱮᱸ ᱦᱮᱸ ᱟᱫᱚ ᱟᱯᱮ ᱥᱮᱫ ᱫᱚ ᱜᱚᱢᱠᱮ ᱱᱚᱜ-ᱚᱭ ᱫᱟᱢ ᱛᱮᱠᱚ ᱦᱟᱛᱟᱣᱮᱫ ᱠᱚ ᱢᱟᱱᱮ ᱵᱟᱡᱟᱨ ᱨᱮᱴ ᱢᱟ ᱡᱟ ᱫᱩᱱᱤᱭᱟᱹ ᱨᱮᱱᱟᱜ ᱨᱮᱴ ᱠᱚ ᱡᱟ ᱵᱮᱥᱤ ᱠᱟᱱᱟ ᱚᱱᱟ ᱦᱤᱥᱟᱹᱵ ᱛᱮᱫᱚ ᱴᱷᱤᱠ ᱜᱮᱭᱟ।
ᱦᱮᱸ ᱠᱟᱨᱚᱱ ᱵᱟᱡᱟᱨ ᱨᱮ ᱱᱤᱭᱟᱹ
ᱪᱮᱫᱟᱜ ᱜᱚᱝᱠᱮ, ᱪᱮᱫᱟᱜ ᱵᱟᱝᱢᱟ ᱟᱵᱚ ᱢᱟ ᱵᱟᱲᱜᱮ ᱡᱷᱟᱲᱜᱮ ᱵᱤᱨ ᱠᱚᱨᱮ ᱮᱠᱥᱟ ᱵᱚᱱ ᱫᱟᱬᱟ ᱵᱟᱲᱟᱭᱮᱫᱟ,
ᱢᱟᱱᱮ ᱩᱱᱟᱹᱜ ᱠᱚᱥᱴᱚ ᱛᱮᱵᱚ ᱟᱹᱜᱩᱭᱮᱫ ᱠᱚᱣᱟ ᱟᱨ ᱟᱵᱚ ᱫᱩᱥᱚ ᱴᱟᱠᱟ ᱠᱚ ᱮᱢᱟ ᱵᱚᱱᱟ ᱪᱮᱫ ᱦᱩᱭᱩᱜ ᱠᱟᱱᱟ ᱛᱟᱫᱚ ᱜᱚᱢᱠᱮ ᱚᱱᱟ ᱢᱟ।
ᱦᱮᱸ ᱫᱩᱥᱚ ᱴᱟᱠᱟ ᱫᱚ ᱟᱹᱰᱤ ᱫᱩᱥᱚ ᱴᱟᱠᱟ ᱫᱚ ᱟᱹᱰᱤ, ᱠᱚᱢ ᱜᱮ ᱛᱟᱨᱯᱚᱨᱮ ᱵᱤᱨ ᱠᱚᱨᱮ ᱟᱹᱰᱤ ᱥᱚᱢᱚᱭ ᱟᱹᱰᱤ ᱜᱟᱡᱟᱲ ᱛᱟᱦᱮᱱ ᱜᱮᱭᱟ ᱚᱱᱟ ᱠᱚᱨᱮ ᱟᱹᱰᱤ ᱵᱚᱛᱚᱨ ᱦᱚᱸ ᱛᱟᱦᱮᱱ ᱜᱮᱭᱟ ᱛᱚ ᱧᱮᱞ ᱠᱟᱛᱮᱫ ᱦᱟᱞᱟᱝ ᱦᱩᱭᱩᱜ ᱠᱟᱱᱟ।
ᱟᱞᱮᱢᱟ ᱱᱮᱥ ᱜᱚᱢᱠᱮ ᱥᱮᱨᱚᱠᱚᱢ ᱯᱩᱴᱠᱟᱹᱢ ᱵᱟᱝᱞᱮ ᱡᱚᱢ ᱫᱟᱲᱮ ᱟᱞᱮ ᱫᱚ ᱯᱤᱴᱷᱟᱹ ᱠᱚᱜᱮ ᱟᱹᱰᱤ ᱨᱚᱠᱚᱢ ᱟᱨ ᱠᱤᱠᱚ ᱵᱤᱨ ᱫᱤᱥᱚᱢ ᱦᱚᱲ ᱠᱟᱛᱮᱫᱽ ᱟᱹᱰᱤ ᱨᱚᱠᱚᱢ ᱠᱟᱛᱮᱫᱽ ᱠᱚ ᱡᱚᱢ ᱠᱚᱜᱮᱭᱟ ᱱᱮᱥ ᱢᱟ ᱟᱞᱮᱢᱟ ᱥᱚᱢᱚᱭ ᱦᱚᱸ ᱵᱟᱝᱞᱮ ᱡᱚᱢ ᱫᱟᱲᱮᱭᱟᱜ ᱠᱚᱣᱟ ᱢᱤᱫ ᱫᱤᱱ ᱠᱚ ᱦᱟᱞᱟᱝ ᱞᱮᱫ ᱠᱚᱣᱟ ᱩᱱᱠᱩ ᱜᱮ ᱨᱮᱴᱚ ᱞᱮᱴᱚ ᱠᱮᱫ ᱠᱚᱣᱟ ᱞᱮ ᱟᱫᱚ ᱚᱱᱟ ᱫᱤᱠ ᱨᱟᱱ ᱞᱮ ᱡᱚᱢ ᱮᱫ ᱠᱚᱣᱟ ᱥᱚᱲᱮ ᱠᱚᱫᱚ ᱵᱟᱝ ᱞᱮ ᱤᱭᱮᱫ ᱫᱟᱲᱮᱭᱟ ᱠᱚᱣᱟ
ᱟᱞᱮᱥᱮᱫ ᱫᱚ ᱥᱚᱲᱮ ᱠᱚᱦᱚᱸ ᱢᱤᱫ ᱵᱟᱨ ᱵᱟᱨᱫᱷᱟ ᱠᱟᱛᱮᱫ ᱫᱚ ᱦᱩᱭ ᱮᱱᱟ ᱢᱟᱱᱮ ᱡᱟᱦᱟᱸᱟᱭ ᱡᱮᱢᱚᱱ ᱥᱚᱲᱮ ᱞᱮᱴᱚ ᱠᱚᱦᱚᱸ ᱦᱩᱭᱱᱟ ᱟᱨ ᱚᱱᱟ ᱠᱚ ᱡᱚᱢ ᱠᱟᱛᱮᱫ ᱟᱫᱚ ᱦᱮᱸ ᱡᱟᱹᱥᱛᱤ ᱠᱚ ᱡᱟᱱᱟᱢ ᱠᱟᱱᱟ ᱱᱤᱭᱟᱹ ᱵᱟᱨ
ᱦᱚᱲ ᱫᱚ ᱵᱟᱨ ᱯᱮ ᱫᱷᱟᱣ ᱥᱚᱲᱮ ᱠᱚ ᱵᱟᱠᱚ ᱡᱚᱱ ᱢᱟᱹᱭ ᱦᱟᱹᱵᱤᱡ ᱢᱟᱱᱮ ᱵᱟᱠᱚ ᱡᱚᱢ-ᱟ ᱱᱟᱹᱲᱤ ᱞᱮᱱᱠᱷᱟᱱ ᱩᱱ ᱯᱮᱭᱟ ᱟᱨ ᱯᱩᱠᱟᱹ ᱥᱤᱱ ᱫᱚ ᱩᱱᱟᱹᱜ ᱫᱚ ᱵᱮᱥᱤ ᱵᱟᱝ ᱠᱚ ᱦᱤᱡᱩᱜ-ᱟ ᱦᱮᱸ ᱜᱚᱝᱠᱮ
ᱚᱸ ᱢᱟᱱᱮ ᱠᱤᱪᱷ ᱠᱤᱪᱷᱩ ᱦᱚᱲ ᱫᱚ ᱟᱞᱮ ᱨᱮᱱ ᱥᱮᱛᱟᱜ ᱠᱚ ᱪᱟᱞᱟᱜ ᱠᱟᱱᱟ ᱢᱟᱱᱮ ᱡᱟᱦᱟᱸᱭ ᱩᱱᱠᱩ ᱟᱠᱷᱨᱤᱧ ᱩᱫᱽᱫᱮᱥ ᱥᱚ ᱠᱚ ᱦᱟᱞᱟᱝ ᱮᱫ ᱠᱚᱣᱟ ᱛᱟᱦᱚᱞᱮ ᱩᱱᱠᱩ ᱥᱮᱛᱟᱜ ᱢᱤᱫ ᱰᱷᱟᱣ ᱠᱚ ᱪᱟᱞᱟᱣᱱᱟ ᱵᱷᱩᱨ ᱨᱮ ᱠᱤᱪᱷᱩ ᱦᱚᱲ ᱠᱚ ᱪᱟᱞᱟᱜ ᱠᱟᱱᱟ ᱞᱟᱭᱤᱴ ᱟᱛᱮ ᱛᱟᱦᱞᱮ ᱠᱚ ᱯᱨᱟᱭ ᱟᱴ ᱴᱟ ᱱᱚᱴᱟ ᱥᱚᱢᱚᱭ ᱚᱲᱟᱜ ᱠᱚ ᱦᱤᱡᱩᱜ ᱠᱟᱱᱟ ᱦᱩᱛᱩᱢ ᱯᱷᱟᱨᱪᱟ ᱠᱟᱛᱮᱫ ᱫᱟᱠᱟ ᱫᱟᱠᱟ ᱡᱚᱢ ᱠᱟᱛᱮᱫ ᱟᱵᱟᱨ ᱠᱚ ᱪᱟᱞᱟᱣ ᱮᱱᱟ ᱵᱤᱨ ᱵᱤᱨ ᱪᱟᱞᱟᱣ ᱠᱟᱛᱮᱫ ᱟᱵᱟᱨ ᱥᱮᱭ ᱢᱟᱸᱡᱟᱱ ᱯᱚᱨᱡᱚᱱ ᱠᱚ ᱦᱟᱞᱟᱝ ᱮᱫ ᱠᱚᱣᱟ ᱛᱟᱦᱞᱮ ᱩᱱᱠᱩᱣᱟᱜ ᱩᱫᱽᱫᱮᱥᱚ ᱦᱩᱭᱩᱜ ᱠᱟᱱᱟ ᱟᱵᱚ ᱵᱚᱱ ᱦᱟᱞᱟᱝ ᱠᱚᱣᱟᱵᱚᱱ ᱟᱠᱷᱨᱤᱧ ᱠᱚᱣᱟ ᱟᱨ ᱡᱟᱦᱟᱸᱭ ᱵᱮᱥᱤ ᱠᱚ ᱧᱟᱢᱮᱫ ᱠᱚᱣᱟ ᱢᱟᱱᱮ ᱦᱮᱸ ᱡᱟᱦᱟᱸᱭ ᱵᱮᱥᱤ ᱠᱚ ᱧᱟᱢᱮᱫ ᱠᱚᱣᱟ ᱢᱟᱱᱮ ᱤᱱᱠᱟᱹᱢ ᱢᱚᱴᱟᱢᱩᱴᱤ ᱵᱷᱟᱜᱤ ᱜᱮ ᱦᱩᱭᱩᱜ ᱠᱟᱱᱟ ᱟᱨ ᱥᱮᱨᱚᱠᱚᱢ ᱠᱟᱹᱢᱤ ᱦᱚᱸ ᱛᱚ ᱮᱠᱷᱚᱱ ᱟᱹᱶᱨᱤ ᱞᱟᱜᱟᱜ-ᱟ ᱪᱟᱥ ᱠᱟᱹᱢᱤ ᱦᱚᱸ ᱮᱠᱷᱚᱱᱳ ᱥᱮᱨᱚᱠᱚᱢ ᱫᱚ ᱟᱹᱣᱨᱤ ᱞᱟᱜᱟᱜ-ᱟ
ᱵᱟᱝ ᱟᱞᱮᱥᱮᱫ ᱫᱚ ᱜᱚᱝᱠᱮ ᱯᱩᱴᱟᱹ ᱵᱮᱯᱥᱤᱠ ᱫᱚ ᱵᱟᱝ ᱠᱚ ᱦᱤᱡᱩᱜ ᱜᱮᱭᱟ ᱯᱩᱴᱠᱟᱹ ᱠᱚ ᱵᱟᱝᱞᱮ ᱧᱟᱢ ᱠᱚᱜᱮᱭᱟ ᱠᱤᱱᱛᱩ ᱳᱫ ᱵᱮᱵᱥᱤᱠ ᱵᱮᱵᱥᱤᱠ ᱫᱚ ᱢᱟᱱᱮ ᱚ ᱥᱟᱶ ᱫᱚᱢ ᱜᱚᱢᱠᱮ ᱡᱟᱦᱟᱸ ᱠᱚᱨᱮ ᱠᱚ ᱧᱮᱞ ᱦᱚᱴᱚ ᱠᱟᱜ ᱠᱚᱣᱟ ᱥᱮ ᱩᱫ ᱠᱚ ᱧᱮᱞ ᱦᱚᱴᱚ ᱠᱟᱫᱟ ᱡᱟᱱᱟᱢᱚᱜ ᱜᱟᱯᱟ ᱫᱚᱨᱠᱟᱨ ᱚᱱᱟ ᱫᱷᱟᱨᱮ ᱫᱷᱟᱨᱮ ᱛᱮ ᱡᱟᱹᱱᱩᱢ ᱠᱚ ᱨᱟᱢ ᱦᱚᱴᱚᱣᱟᱜ-ᱟ ᱟᱨ ᱢᱤᱫᱴᱷᱮᱱ ᱜᱮ ᱫᱩᱭᱟᱹᱨ ᱠᱚ ᱟᱲᱟᱜ ᱦᱚᱴᱚ ᱠᱟᱜ-ᱟ ᱟᱨ ᱞᱟᱭᱤᱴ ᱛᱮᱠᱚ ᱪᱟᱞᱟᱜᱼᱟ ᱟᱨ ᱩᱫ ᱫᱚ ᱮᱢᱚᱱ ᱡᱤᱱᱤᱥ ᱠᱟᱱᱟ ᱜᱚᱢᱠᱮ ᱥᱟᱺᱜᱤᱧ ᱠᱷᱚᱱ ᱵᱤᱱ ᱞᱟᱹᱭᱤᱴᱟ ᱢᱟᱱᱮ ᱯᱩᱨᱟᱹ ᱡᱷᱟᱞᱠᱟᱜᱼᱟ
ᱦᱮᱸ ᱡᱷᱟᱞᱠᱟᱣᱛᱚ
ᱧᱮᱞ ᱴᱷᱟᱹᱣᱠᱟᱹ ᱫᱟᱲᱮᱭᱟᱜ ᱠᱟᱱ ᱦᱮᱸ ᱠᱚᱴᱷᱤᱱ ᱡᱤᱱᱤᱥ ᱠᱟᱱᱟ ᱞᱟᱹᱭ ᱠᱚ ᱮᱢᱚᱱ ᱪᱷᱟᱴ ᱧᱮᱞᱚᱜᱼᱟ ᱞᱟᱸᱫᱟᱭ ᱞᱮᱠᱟ ᱧᱮᱞᱚᱜᱼᱟ ᱱᱚᱼᱟ ᱩᱫ ᱞᱟᱹᱤᱴ ᱞᱮᱠᱷᱟᱱ ᱟᱨ ᱟᱹᱵᱤᱱ ᱥᱮᱫ ᱢᱟ ᱦᱟᱹᱛᱤ ᱟᱞᱮ ᱚᱱᱟ ᱯᱷᱩᱴᱠᱟᱹ ᱛᱚᱨᱢᱟᱞ ᱯᱟᱴᱠᱟ ᱚᱱᱟ ᱩᱫ ᱠᱚᱜᱮ
ᱚᱻ ᱟᱞᱮ
ᱜᱚᱢᱠᱮ ᱜᱚᱝᱠᱮ ᱟᱯᱮ ᱥᱮᱫ ᱢᱟ ᱦᱟᱹᱛᱤ ᱵᱟᱹᱱᱩᱜ ᱠᱚᱛᱮ ᱚᱱᱟ ᱵᱚᱛᱚᱨ ᱫᱚ ᱵᱟᱹᱱᱩᱜᱼᱟ ᱟᱞᱮ ᱥᱮᱫ ᱢᱟ ᱫᱚᱢᱮ ᱦᱟᱹᱛᱤ ᱦᱚᱞᱟ ᱢᱟᱦᱫᱷᱮᱨ ᱨᱮᱜᱮ ᱢᱤᱫᱴᱟᱝ ᱟᱞᱮ ᱥᱩᱨ ᱟᱹᱛᱩ ᱨᱮᱜᱮ ᱦᱚᱲ ᱠᱚ ᱜᱚᱡ ᱠᱮᱫᱮᱭᱟ ᱦᱟᱹᱛᱤᱛᱮ ᱵᱟᱭ ᱵᱩᱡᱽ ᱠᱮᱫ ᱪᱠᱟᱣᱱᱟ ᱩᱱᱤ ᱦᱚᱲ ᱫᱚ ᱟᱨ ᱚᱸᱰᱮ ᱡᱟᱦᱟᱸ ᱵᱚᱞᱚ ᱟᱠᱟᱱᱟᱭ ᱦᱟᱹᱛᱤ ᱩᱱᱤ ᱚᱸᱰᱮᱱ ᱦᱚᱲ ᱦᱚᱸ ᱵᱟᱠᱚ ᱵᱩᱡ ᱠᱟᱫᱟ ᱮᱱᱮ ᱟᱴ ᱴᱟ ᱜᱟᱱ ᱵᱟᱡᱟᱣ ᱠᱟᱱᱟ ᱥᱤᱸᱜᱟᱹᱲ
ᱚ
ᱛᱟᱦᱚᱞᱮ ᱠᱟᱱᱴᱷᱟᱲ ᱡᱚᱢ ᱠᱟᱛᱮ ᱛᱤᱸᱜᱩᱣ ᱟᱠᱟᱱᱟᱭᱼᱟ ᱩᱱᱤ ᱦᱚᱲ ᱦᱚᱭ ᱥᱮᱱ ᱮᱱᱟ ᱚᱲᱟᱜ ᱮ ᱥᱮᱱᱚᱜ ᱠᱟᱱᱟᱭ ᱱᱚᱛᱮ ᱠᱷᱚᱱ ᱥᱮᱱ ᱠᱟᱛᱮᱜ ᱛᱤᱸᱜᱩ ᱟᱫᱮᱭᱟ ᱟᱨ ᱩᱱᱤ ᱦᱚᱲ ᱢᱟ ᱵᱟᱭ ᱫᱟᱹᱲ ᱛᱟᱦᱮᱸᱫ ᱞᱟᱹᱭ ᱫᱟᱠᱚ ᱪᱮᱫ ᱪᱚ ᱵᱚᱭᱮᱥ ᱧᱚᱜ ᱜᱮᱭᱟ ᱢᱚᱫᱽᱫᱚ ᱵᱚᱭᱮᱥ ᱠᱚ ᱠᱟᱱᱟᱭ ᱟᱨ ᱛᱟᱦᱚᱞᱮ ᱥᱚᱸᱜᱮ ᱠᱚ ᱜᱚᱡ ᱠᱮᱫᱮᱭᱟ ᱟᱨ ᱵᱩᱡᱽ ᱠᱮᱫᱟ ᱠᱚ ᱦᱚᱲ ᱡᱮ ᱦᱟᱹᱛᱤ ᱵᱚᱞᱚ ᱞᱮᱱᱟᱭ
ᱟᱪᱷᱟ ᱢᱟᱱᱮ ᱟᱯᱮ ᱚᱲᱟᱜ ᱥᱩᱨ ᱨᱮ ᱵᱤᱨ ᱢᱮᱱᱟᱜ ᱜᱮᱭᱟ ᱥᱮ ᱥᱟᱺᱜᱤᱧ ᱨᱮ
ᱥᱮᱱ ᱥᱩᱨ ᱜᱮᱭᱟ ᱟᱞᱮ ᱦᱚᱸ ᱵᱤᱨ ᱠᱚᱨᱮᱱ ᱥᱚᱫᱚ ᱥᱚ ᱢᱮᱱᱟᱜ ᱠᱚ ᱜᱮᱭᱟ ᱢᱮᱱᱟᱜ ᱞᱮ ᱜᱮᱭᱟ ᱚᱲᱟᱜ ᱠᱚᱨᱮ ᱛᱟᱦᱚᱞᱮ ᱚᱱᱟ ᱠᱚᱨᱮᱱᱟᱜ ᱥᱮᱭᱟᱨ ᱢᱟᱹᱱᱤ ᱠᱚᱦᱚᱸ ᱞᱮ ᱧᱟᱢ ᱜᱮᱭᱟ
ᱟᱪ ᱪᱷᱟ ᱛᱚᱵᱮ ᱵᱤᱨ ᱨᱮ ᱦᱟᱹᱛᱤ ᱠᱚ ᱛᱟᱦᱮᱸ ᱞᱮᱱ ᱠᱷᱟᱱ ᱢᱟᱱᱮ ᱵᱟᱝ ᱪᱟᱞᱟᱣ ᱜᱮ ᱩᱪᱤᱛ ᱦᱮᱸ ᱥᱚᱫᱚᱥ ᱥᱚ ᱢᱮᱱᱟᱜ ᱞᱮᱭᱟ ᱫᱚ ᱠᱚᱢᱤᱴᱤ ᱢᱮᱱᱟᱜ ᱛᱚ ᱟᱞᱮᱭᱟᱜ ᱦᱚᱸ
ᱜᱚᱢᱠᱮ ᱵᱟᱝ ᱪᱟᱞᱟᱣ ᱢᱟ ᱵᱟᱝ ᱜᱟᱱᱚᱜ ᱜᱮ ᱟᱫᱚ ᱪᱟᱞᱟᱣ ᱨᱮᱦᱚᱸ ᱧᱤᱫ ᱧᱤᱫᱟᱹ ᱧᱩᱛᱟᱹᱛ ᱫᱚ ᱵᱟᱝᱞᱮ ᱩᱰᱩᱠᱚᱜ ᱜᱮᱭᱟ ᱵᱷᱟᱹᱜᱤ ᱠᱷᱩᱵ ᱧᱮᱞ ᱠᱟᱛᱮᱫ ᱟᱨᱠᱤ
ᱦᱮᱸ ᱠᱟᱹᱴᱤᱡ ᱥᱟᱵ ᱫᱷᱟᱱ ᱥᱚᱛᱚᱨᱠᱚ ᱛᱟᱦᱮᱸ ᱜᱮ ᱵᱷᱟᱹ ᱜᱤᱭᱟ
ᱦᱮᱸ ᱢᱟᱱᱮ ᱟᱨ ᱡᱩᱫᱤ ᱱᱚᱛᱮ ᱠᱚ ᱡᱩᱫᱤ ᱱᱚᱛᱮ ᱠᱚ ᱦᱤᱡᱩᱜᱼᱟ ᱡᱩᱫᱤ ᱛᱟᱦᱚᱞᱮ ᱱᱚᱰᱮ ᱡᱷᱚᱛᱚ ᱦᱚᱲ ᱨᱤᱯᱚᱴ ᱠᱚ ᱮᱢᱟ ᱠᱚᱣᱟ ᱡᱮ ᱱᱚᱛᱮ ᱦᱮᱡᱛᱮ ᱦᱮᱡ ᱠᱟᱱᱟᱭ ᱥᱮ ᱟᱵᱚ ᱟᱹᱛᱩ ᱥᱮᱫ ᱦᱤᱡᱩᱜ ᱠᱟᱱᱟᱭ ᱧᱮᱞ ᱠᱟᱛᱮᱫ ᱩᱰᱩᱝᱚᱜ ᱯᱮ ᱚᱱᱠᱟᱱᱟᱜ ᱟᱫᱚ ᱵᱟᱝ ᱵᱟᱰᱟᱭ ᱛᱮ ᱛᱟᱦᱮᱱ ᱠᱷᱟᱱ ᱜᱮ ᱥᱚᱢᱚᱥ ᱥᱟᱜᱼᱟ
ᱟᱪ ᱪᱷᱟ ᱟᱨ ᱮᱢᱚᱱ ᱦᱚᱸ ᱧᱮᱞ ᱦᱩᱭ ᱠᱟᱱᱟ ᱵᱷᱤᱰᱭᱚ ᱠᱚᱨᱮ ᱡᱟᱦᱟᱸ ᱠᱚᱨᱮ ᱦᱟᱹᱛᱤ ᱠᱚ ᱪᱟᱞᱟᱜ ᱜᱮᱭᱟ ᱢᱟᱱᱮ ᱟᱹᱰᱤ ᱦᱚᱲ ᱠᱚ ᱨᱟᱹᱜᱤ ᱦᱚᱪᱚ ᱠᱚ ᱜᱮᱭᱟ ᱚᱭ ᱢᱟᱱᱮ ᱰᱷᱮᱞᱟᱠ ᱛᱮᱠᱚ ᱪᱟᱯᱟᱣᱜ ᱵᱟᱲᱟ ᱠᱚ ᱜᱮᱭᱟ ᱦᱟᱹᱛᱤ ᱠᱚ ᱢᱟᱱᱮ ᱵᱳᱢ ᱠᱚ ᱠᱚ ᱚᱴᱮᱡ ᱟᱠᱚᱣᱟ ᱚᱱᱟ ᱠᱚᱫᱚ ᱠᱤᱱᱛᱩ ᱴᱷᱤᱠ ᱫᱚ ᱵᱟᱝ
ᱟᱞᱮᱥᱮᱫ ᱢᱟ ᱚᱱᱠᱟ ᱜᱮ ᱦᱩᱭᱩᱜ ᱜᱮᱭᱟ ᱟᱨ ᱤᱧ ᱫᱚ ᱵᱟᱹᱧ ᱪᱟᱞᱟᱜ ᱜᱮᱭᱟ ᱢᱟᱱᱮ ᱱᱚᱝᱠᱟᱱᱟᱜ ᱟᱹᱰᱤ ᱦᱚᱲ ᱠᱚ ᱪᱟᱞᱟᱜ ᱜᱮᱭᱟ ᱞᱟᱦᱟᱛᱤᱧ ᱪᱟᱞᱟᱜ ᱛᱟᱦᱮᱸᱜ ᱟᱫᱚ ᱱᱮᱛᱟᱨ ᱫᱚ ᱦᱟᱹᱛᱤ ᱞᱟᱜᱟ ᱨᱮ ᱢᱟᱱᱮ ᱵᱟᱹᱧ ᱢᱚᱱᱮ ᱜᱮᱭᱟ ᱦᱟᱹᱛᱤ ᱞᱟᱜᱟ ᱫᱚᱨᱠᱟᱨᱟ ᱡᱚᱢ ᱠᱷᱟᱱᱮ ᱠᱚ ᱡᱚᱢᱟ ᱵᱤᱨ ᱫᱷᱟ ᱨᱮᱢᱟ ᱡᱟᱭᱜᱟ ᱦᱮᱱᱟᱜ ᱡᱚᱢ ᱜᱮ ᱛᱟᱞᱮ ᱫᱟᱨᱮ ᱭᱟᱠᱚ ᱛᱟᱹᱨ ᱦᱚᱸ ᱵᱟᱹᱧ ᱢᱚᱱᱮ ᱵᱟᱲᱟᱭ ᱜᱮᱭᱟ ᱡᱮ ᱞᱟᱜᱟ ᱜᱮ ᱞᱟᱹᱠᱛᱤ ᱢᱮᱱᱟᱜᱼᱟ ᱡᱚᱢ ᱦᱚᱪᱚ ᱟᱭ ᱢᱮ ᱛᱤᱱᱟᱹᱜᱼ ᱡᱚᱢᱟ ᱦᱤᱥᱟᱹᱵ ᱨᱮᱱᱟᱜ ᱜᱮ ᱡᱚᱢᱟᱭ ᱚᱱᱠᱟ ᱢᱚᱱᱳᱵᱷᱟᱵᱽ ᱛᱟᱦᱮᱸ ᱦᱩᱭᱩᱜᱼᱟ
ᱚᱱᱠᱟ ᱦᱟᱹᱛᱤ ᱨᱮ ᱪᱟᱞᱟᱣ ᱠᱟᱛᱮᱢ ᱪᱟᱯᱟᱫ ᱵᱟᱲᱟ ᱭᱮᱭᱟ ᱩᱱᱤ ᱡᱩᱫᱤ ᱞᱟᱜᱟ ᱢᱮᱭᱟᱭ ᱛᱟᱦᱚᱞᱮ ᱩᱱᱤ ᱫᱚ ᱜᱚᱡ ᱦᱚᱪᱚᱜᱼᱟ ᱛᱚ ᱟᱨ ᱟᱹᱰᱤ ᱡᱟᱭᱜᱟ ᱨᱮ ᱱᱤᱭᱟᱹ ᱜᱷᱚᱴᱚᱱᱟ ᱠᱚ ᱜᱷᱚᱴᱟᱣᱜ ᱠᱟᱱᱟ
ᱜᱚᱢᱠᱮ ᱟᱞᱮᱫ ᱫᱚ ᱡᱷᱚᱛᱚ ᱦᱚᱲ ᱜᱮ ᱪᱟᱯᱟᱫ ᱠᱚᱣᱟ ᱟᱫᱚ ᱢᱤᱫ ᱦᱚᱲ ᱪᱟᱯᱟ ᱞᱮᱠᱷᱟᱱ ᱦᱚᱭᱛᱚᱠᱚ ᱠᱚ ᱞᱟᱜᱟ ᱠᱮᱜ ᱠᱚᱣᱟ ᱡᱚᱛᱚ ᱦᱚᱲ ᱠᱚ ᱪᱟᱯᱟᱫ ᱠᱚᱣᱟ ᱵᱟᱹᱴᱩᱞ ᱠᱚᱣᱟ ᱠᱚ
ᱚ
ᱡᱚᱛᱚ ᱦᱚᱲ ᱠᱚ ᱡᱚᱛᱚ ᱦᱚᱲᱟᱜ ᱛᱟᱦᱮᱱ ᱛᱟᱠᱚᱣᱟ
ᱦᱟᱹᱛᱤ ᱪᱟᱞᱟᱣ ᱥᱚᱢᱚᱭ ᱢᱟᱱᱮ ᱯᱷᱚᱨᱮᱥᱴ ᱰᱤᱯᱟᱴᱢᱮᱱᱴ ᱠᱷᱚᱱ ᱪᱟᱞᱟᱜ ᱜᱮᱭᱟ ᱠᱚ ᱦᱚᱲ ᱠᱚ
ᱪᱟᱞᱟᱜ ᱜᱮᱭᱟ ᱠᱚ ᱥᱩᱱᱩᱢ ᱠᱚᱠᱚ ᱤᱫᱤ ᱜᱮᱭᱟ ᱞᱟᱜᱟ ᱞᱟᱹᱜᱤᱫ ᱡᱮ ᱞᱟᱜᱟ ᱠᱚᱯᱮ
ᱚ
ᱯᱚᱭᱥᱟ ᱫᱤᱭᱮ ᱠᱚ ᱵᱟᱦᱟᱞ ᱠᱚᱣᱟ ᱡᱮ ᱟᱯᱮ ᱯᱚᱭᱥᱟᱞᱮ ᱮᱢᱟ ᱯᱮ ᱠᱟᱱᱟ ᱢᱤᱫ ᱧᱤᱫᱟᱹ ᱦᱟᱹᱛᱤ ᱞᱟᱜᱟ ᱠᱚᱯᱮ ᱚᱱᱠᱟᱱᱟᱜ ᱦᱚᱸ ᱠᱚ ᱦᱚᱸ ᱛᱟᱦᱮᱱ ᱜᱮᱭᱟ
ᱟᱪ ᱪᱷᱟ ᱟᱪ ᱪᱷᱟ ᱵᱤᱨ ᱠᱚᱨᱮ ᱵᱟᱜ ᱠᱚ ᱪᱟᱞᱟᱣ ᱵᱟᱲᱟ ᱠᱟᱱᱟ ᱥᱮ ᱵᱟᱝ
ᱢᱤᱫ ᱫᱷᱟᱣ ᱠᱚ ᱦᱮᱡ ᱞᱮᱱᱟ ᱜᱚᱢᱠᱮ ᱢᱤᱫᱴᱟᱝ ᱜᱮ ᱡᱟᱦᱟᱸᱭ ᱫᱚ ᱟᱞᱮ ᱥᱮᱫ ᱨᱮᱠᱚ ᱜᱚᱡ ᱠᱮᱫᱮᱭᱟ ᱩᱱᱤ ᱵᱟᱜ ᱜᱮ
ᱟᱪ ᱪᱷᱟ ᱟᱞᱮ ᱦᱚᱸ ᱪᱟᱞᱟᱣ ᱥᱮᱨᱢᱟ ᱢᱟᱱᱮ ᱢᱤᱫ ᱦᱚᱲ ᱢᱟᱱᱮ ᱵᱷᱳᱨ ᱛᱮᱜᱮ ᱨᱟᱥᱛᱟ ᱥᱮᱫ ᱪᱟᱞᱟᱣ ᱟᱠᱟᱱᱟᱭ ᱫᱤᱭᱮ ᱨᱟᱥᱛᱟᱨᱮ ᱧᱮᱞ ᱫᱟᱭ ᱵᱚᱲᱚ ᱵᱚᱲᱚ ᱪᱷᱟᱯ ᱪᱟᱞᱟᱣ ᱠᱟᱱᱟ ᱫᱤᱭᱮ ᱟᱹᱰᱤ ᱥᱟᱹᱜᱤᱧ ᱪᱟᱞᱟᱣ ᱠᱟᱱᱟ ᱫᱤᱭᱮ ᱩᱱᱤ ᱟᱫᱚ ᱡᱷᱚᱛᱚ ᱦᱚᱲᱮ ᱦᱚᱦᱚᱣᱟᱜ ᱠᱚᱣᱟ ᱡᱮ ᱱᱤᱭᱟᱹ ᱫᱚ ᱪᱮᱫ ᱪᱷᱟᱯ ᱠᱟᱱᱟ ᱫᱤᱭᱮ ᱟᱫᱚ ᱯᱷᱚᱱ ᱵᱟᱲᱟ ᱦᱩᱭ ᱮᱱᱟ ᱯᱷᱚᱨᱮᱥᱴ ᱰᱤᱯᱟᱴᱢᱮᱱᱴ ᱩᱱᱠᱩ ᱦᱚᱸᱠᱚ ᱦᱮᱡ ᱮᱱᱟ ᱫᱤᱭᱮ ᱩᱱᱠᱩ ᱞᱟᱹᱭ ᱮᱫᱟ ᱱᱤᱭᱟᱹ ᱫᱟ ᱵᱟᱜᱽ ᱨᱮᱱᱟᱜ ᱪᱷᱟᱯ ᱠᱟᱱ ᱜᱮᱭᱟ ᱩᱱᱤᱭᱟᱜ ᱡᱟᱸᱜᱟ ᱨᱮᱱᱟᱜ ᱪᱟᱯ